ᱡᱚᱦᱟᱨ ᱜᱮ
ᱦᱳᱭ ᱡᱚᱦᱟᱨ ᱡᱚᱦᱟᱨ
ᱥᱟᱶᱛᱮ ᱥᱟᱹᱜᱩᱱ ᱥᱮᱛᱟᱜ
ᱦᱳᱭ ᱥᱟᱹᱜᱩᱱ ᱥᱮᱛᱟᱜ ᱢᱮᱱᱫᱚ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱥᱮᱛᱟᱜ ᱨᱮᱫᱚ
ᱪᱮᱫ ᱦᱚᱸ ᱵᱟᱝᱜᱮ ᱡᱟᱦᱟᱸ ᱥᱮᱛᱟᱜ ᱚᱲᱟᱜ ᱨᱮᱱᱟᱜ ᱠᱟᱹᱢᱤ ᱢᱮᱱᱟᱜ ᱛᱟᱵᱚᱱᱟ ᱡᱚᱜ ᱜᱩᱨᱤᱡ ᱫᱟᱜ ᱛᱷᱟᱹᱞᱤ ᱵᱟᱹᱴᱤ ᱢᱮᱱᱟᱜᱻᱟ ᱾ ᱤᱥᱤᱱ ᱪᱚᱸᱫᱟ ᱠᱚ
ᱦᱳᱭ ᱦᱳᱭ
ᱦᱳᱭ ᱟᱨ ᱟᱵᱮᱱ ᱫᱚ
ᱟᱨ ᱤᱱᱟᱹ ᱵᱟᱵᱚᱫ ᱛᱮᱫᱚ
ᱤᱱᱟᱹ ᱠᱚ ᱥᱟᱶ ᱥᱟᱶ ᱛᱮᱫᱚ ᱟᱨ ᱪᱮᱫ ᱦᱚᱸ ᱵᱟᱝᱜᱮ ᱱᱤᱛᱚᱜ ᱫᱚ ᱦᱟᱸᱜ ᱪᱟᱥ ᱠᱟᱹᱢᱤ ᱠᱚ ᱦᱩᱭᱩᱜ ᱛᱟᱵᱚᱱᱟ ᱦᱳᱭᱥᱮ
ᱦᱳᱭ ᱦᱳᱭ ᱟᱫᱚ ᱦᱮᱸ ᱟᱹᱞᱤᱧ ᱦᱚᱸ ᱚᱱᱠᱟ ᱜᱮ ᱱᱤᱛᱚᱜ ᱫᱚ ᱱᱟᱦᱟᱜ ᱪᱟᱹᱥᱤ ᱫᱤᱱ ᱥᱮᱴᱮᱨᱚᱜ ᱠᱟᱱᱟ ᱛᱚ ᱟᱥᱟᱲ ᱵᱚᱸᱜᱟ ᱫᱚ
ᱦᱳᱭ
ᱟᱫᱚ ᱤᱱᱠᱩ ᱫᱚ ᱠᱷᱮᱛ ᱵᱟᱹᱫᱽ ᱠᱚᱨᱮ ᱦᱚᱭᱛᱳ ᱠᱟᱹᱢᱤ ᱠᱚ ᱛᱟᱦᱮᱸᱱ ᱜᱮᱭᱟ ᱟᱹᱰᱤ ᱟᱭᱢᱟ ᱠᱟᱹᱢᱤ ᱠᱚᱼᱟᱫᱽ ᱮᱱᱟ ᱛᱮᱦᱮᱧ ᱫᱚ ᱢᱮᱱᱫᱚ ᱥᱤᱭᱩᱜ ᱠᱚᱫᱚ ᱦᱩᱭ ᱵᱟᱲᱟ ᱟᱠᱟᱣᱟᱱ ᱛᱮ ᱟᱫᱚ ᱱᱟᱦᱟᱜ ᱱᱤᱛᱚᱜ ᱫᱚ ᱢᱟᱱᱮ ᱛᱮᱦᱮᱸᱧ ᱫᱚ ᱦᱟᱜ ᱢᱟᱱᱮ ᱪᱷᱩᱴᱤ ᱜᱮ ᱛᱟᱞᱮᱭᱟ ᱟᱞᱮ ᱫᱚ ᱢᱮᱱᱫᱚ ᱛᱮᱦᱮᱧ ᱫᱚ ᱱᱟᱦᱟᱜ ᱵᱟᱞᱮ ᱥᱤᱭᱳᱜᱚᱜ ᱠᱟᱱᱟ ᱦᱚᱞᱟ ᱢᱟᱫᱷᱮᱨ ᱨᱮ ᱠᱟᱹᱴᱤᱡ ᱞᱮ ᱥᱤ ᱵᱟᱲᱟ ᱟᱠᱟᱫ ᱛᱮ ᱟᱫᱚ ᱨᱚᱦᱚᱭ ᱠᱚᱫᱚ ᱟᱹᱣᱨᱤᱭᱟᱜᱼᱟ ᱛᱚᱞᱟ ᱠᱚᱦᱚᱸ ᱟᱹᱣᱨᱤᱭᱟᱜᱼᱟ ᱫᱟᱜ ᱠᱚᱦᱚᱸ ᱥᱟᱱᱟᱢ ᱠᱷᱮᱛ ᱵᱟᱹᱭᱦᱟᱹᱲ ᱨᱮᱦᱚᱸ ᱠᱷᱮᱛ ᱵᱟᱹᱫᱽ ᱵᱟᱹᱭᱦᱟᱹᱲ ᱠᱚᱨᱮᱦᱚᱸ ᱫᱚᱢᱮ ᱮᱠᱴᱟ ᱫᱚ ᱵᱟᱹᱱᱩᱜᱼᱟ ᱚᱱᱟ ᱪᱤᱠᱟᱹ ᱱᱷᱟᱜ ᱢᱟᱱᱮ ᱵᱟᱞᱮ ᱨᱚᱦᱚᱭ ᱫᱟᱲᱮᱭᱟᱜ ᱠᱟᱱᱟ ᱱᱤᱛᱚᱜ ᱫᱚ ᱱᱟᱦᱟᱜ ᱟᱫᱚ ᱨᱚᱦᱚᱭ ᱚᱱᱠᱟᱱᱟᱜ ᱱᱤᱭᱟᱹ ᱛᱮ ᱦᱩᱭᱩᱜ ᱜᱮᱭᱟ
ᱦᱳᱭ ᱟᱞᱮᱥᱮᱱ ᱫᱚ ᱱᱟᱦᱟᱜ ᱱᱚᱜᱚᱭ ᱵᱮᱱ ᱞᱟᱹᱭ ᱠᱮᱫ ᱞᱮᱠᱟ ᱟᱯᱮ ᱫᱚ ᱥᱤ ᱠᱚᱯᱮ ᱵᱟᱛᱟᱨ ᱠᱟᱫᱟ ᱥᱤ ᱯᱮ ᱦᱮᱸ ᱥᱮ ᱢᱮᱱᱠᱷᱟᱱ ᱟᱞᱮ ᱥᱮᱫ ᱫᱚ ᱚᱱᱠᱟ ᱦᱟᱜ ᱵᱟᱝ ᱢᱮᱱᱟᱜᱼᱟ ᱠᱟᱨᱚᱱ ᱱᱤᱛᱚᱜ ᱦᱟᱜ ᱟᱯᱷᱚᱨ ᱠᱚ ᱦᱩᱰᱤᱧ ᱜᱮ ᱛᱟᱞᱮᱭᱟ ᱟᱨ ᱫᱟᱜ ᱠᱚ ᱚᱱᱠᱟ ᱵᱟᱹᱱᱩᱜ ᱛᱮ ᱱᱚᱜᱼᱚᱭ ᱥᱤ ᱠᱚᱦᱚᱸ ᱵᱟᱝ ᱦᱩᱭ ᱟᱠᱟᱱᱟ ᱥᱤ ᱵᱟᱫᱽ ᱱᱮᱛᱟᱨ ᱫᱚ ᱪᱮᱜ ᱱᱚᱜᱼᱚᱭ ᱚᱛ ᱦᱟᱥᱟ ᱜᱮ ᱟᱹᱰᱤ ᱠᱮᱴᱮᱡ ᱜᱮ ᱢᱮᱱᱟᱜᱼᱟ ᱟᱨ ᱫᱟᱜ ᱠᱚᱦᱚᱸ ᱵᱟᱭ ᱫᱟᱜ ᱠᱟᱫᱟ ᱚᱱᱟ ᱞᱟᱹᱜᱤᱫ ᱟᱹᱰᱤ ᱟᱸᱴ ᱜᱮ ᱱᱤᱛᱚᱜ ᱫᱚ ᱠᱚᱥᱴᱚ ᱦᱟᱸᱜ ᱦᱩᱭ ᱟᱠᱟᱱ ᱛᱟᱞᱮᱭᱟ ᱠᱚᱥᱴᱚ ᱠᱟᱨᱚᱱ ᱫᱚ ᱫᱟᱜ ᱜᱮ ᱵᱟᱝ ᱛᱟᱦᱮᱸᱱ ᱠᱷᱟᱱ ᱪᱤᱠᱟ ᱠᱟᱛᱮ ᱵᱚᱱ ᱪᱟᱥᱟ ᱦᱳᱭᱥᱮ ᱟᱨ ᱱᱚᱜᱼᱚᱭ ᱵᱟᱨ ᱯᱮ ᱫᱤᱱ ᱦᱩᱭᱮᱱᱟ ᱡᱮ ᱫᱟᱜ ᱫᱚ ᱮᱠᱟᱞ ᱛᱮᱜᱮ ᱵᱟᱝ ᱢᱮᱱᱟᱜᱼᱟ ᱟᱨ ᱱᱤᱛᱚᱜ ᱫᱷᱟᱹᱵᱤᱡ ᱟᱞᱮ ᱫᱟᱜ ᱛᱤᱥ ᱜᱟᱱᱮ ᱫᱟᱜᱟ ᱞᱟᱹᱴᱩ ᱫᱟᱜ ᱵᱟᱝ ᱦᱮᱡ ᱞᱮᱱᱠᱷᱟᱱ ᱱᱟᱦᱟᱜ ᱠᱷᱮᱛ ᱠᱚᱨᱮ ᱦᱚᱸ ᱵᱟᱝ ᱯᱮᱨᱮᱡᱚᱜᱼᱟ ᱪᱮᱫᱟᱜ ᱥᱮ ᱟᱭᱢᱟ ᱫᱤᱱ ᱠᱷᱚᱱ ᱫᱟᱜ ᱵᱟᱭ ᱧᱟᱢ ᱠᱟᱫᱟ ᱱᱟᱦᱟᱜ
ᱟᱪᱪᱷᱟ ᱢᱮᱱ ᱫᱚ ᱱᱟᱜ ᱟᱹᱰᱤ ᱟᱭᱢᱟ ᱴᱚᱴᱷᱟ ᱨᱮᱜᱮ ᱦᱳᱭᱛᱳ ᱢᱮᱱᱫᱚ ᱦᱮᱸ ᱟᱵᱚ ᱥᱟᱱᱛᱟᱲ ᱵᱚᱱ ᱛᱟᱦᱮᱸᱱᱟ ᱛᱚ ᱟᱫᱚ ᱟᱨ ᱢᱮᱱ ᱫᱚ ᱱᱟᱦᱟᱦ ᱟᱞᱮ ᱴᱚᱴᱷᱟ ᱥᱮᱫ ᱫᱚ ᱦᱟᱜ ᱱᱚᱜᱼᱚᱭ ᱫᱟᱜ ᱵᱟᱲᱟᱭᱮᱫ ᱜᱮᱭᱟᱭ ᱥᱮ ᱡᱟᱹᱯᱩᱫ ᱵᱟᱲᱟᱭ ᱜᱮᱭᱟᱭ ᱛᱮᱦᱮᱧ ᱱᱟᱦᱟᱜ ᱛᱮᱦᱮᱸᱧ ᱢᱟᱱᱷᱟᱜ ᱨᱤᱢᱤᱞ ᱨᱤᱢᱤᱞ ᱟᱠᱟᱫᱟᱭ ᱟᱫᱚ ᱪᱮᱫ ᱞᱮᱠᱟᱱᱟᱜ ᱫᱮᱠᱷᱤ ᱫᱟᱜ ᱮᱫᱟᱭ
ᱦᱳᱭ ᱟᱞᱮᱥᱮᱱ ᱦᱚᱸ ᱱᱟᱣᱟ ᱚᱱᱠᱟ ᱨᱤᱢᱤᱞ ᱨᱤᱢᱤᱞ ᱟᱠᱟᱫ ᱜᱮᱭᱟ ᱟᱨ ᱨᱤᱢᱤᱞ ᱞᱮᱠᱟ ᱧᱮᱞᱚᱜ ᱠᱟᱱ ᱜᱮᱭᱟ ᱠᱟᱨᱚᱱ ᱫᱚ ᱨᱤᱢᱤᱞ ᱢᱟᱭ ᱨᱤᱢᱤᱞᱮᱫ ᱠᱟᱱ ᱜᱮᱭᱟ ᱦᱳᱭᱥᱮ ᱟᱫᱚ ᱚᱱᱠᱟ ᱞᱮᱠᱟ ᱫᱟᱜ ᱮ ᱡᱟᱹᱲᱤᱭᱟ ᱛᱚᱵᱮ ᱥᱮ ᱠᱷᱮᱛ ᱠᱚᱨᱮ ᱦᱚᱸ ᱞᱟᱜᱟᱜᱼᱟ ᱛᱷᱚᱲᱟ ᱵᱤᱥᱤ ᱧᱚᱜ ᱫᱟᱜ ᱮ ᱡᱟᱹᱲᱤᱭᱟ ᱱᱟᱥᱮ ᱱᱟᱥᱮ ᱡᱟᱹᱲᱤᱭᱟᱜ ᱢᱟ ᱦᱟᱸᱜ ᱚᱱᱟ ᱢᱟ ᱦᱟᱸᱜ ᱦᱟᱣᱮᱫ ᱪᱟᱵᱟᱜ ᱠᱟᱱᱟ ᱟᱨ ᱠᱟᱹᱴᱤᱡ ᱰᱷᱮᱨ ᱧᱚᱜ ᱮ ᱡᱟᱹᱲᱤᱭᱟ ᱛᱚ ᱮᱱᱠᱷᱟᱱ ᱠᱷᱮᱛ ᱠᱚᱨᱮ ᱦᱚᱸ ᱛᱤᱸᱜᱩᱱ ᱛᱟᱵᱚᱱᱟ ᱟᱨ ᱟᱯᱷᱚᱨ ᱠᱚᱦᱚᱸ ᱡᱟᱦᱟᱸ ᱦᱩᱰᱤᱧ ᱢᱮᱱᱟᱜᱼᱟ ᱚᱱᱟᱦᱚ ᱱᱟᱦᱟᱜ ᱢᱟᱨᱟᱝ ᱜᱚᱫᱚᱜᱼᱟ ᱟᱨ ᱤᱱᱠᱟ ᱛᱮᱫᱚ ᱮᱱᱛᱮᱫ ᱱᱤᱛ ᱱᱤᱛᱚᱜ ᱡᱩᱫᱤ ᱫᱟᱜ ᱮ ᱴᱟᱱᱟᱼᱟ ᱮᱱᱠᱷᱟᱱ ᱟᱯᱷᱚᱨ ᱠᱚᱦᱚᱸ ᱵᱮᱥᱛᱮ ᱵᱟᱭ ᱫᱟᱲᱮᱜᱼᱟ ᱛᱷᱚᱲᱟ ᱡᱩᱫᱟᱹ ᱢᱟᱪᱷᱟ ᱜᱮ ᱧᱮᱞᱚᱜ ᱛᱟᱵᱚᱱᱟ ᱦᱳᱭ ᱥᱮ
ᱦᱳᱭ ᱦᱳᱭ ᱦᱳᱭ ᱛᱟᱯᱚᱨᱮ ᱥᱩᱫᱩ ᱟᱯᱷᱚᱨ ᱠᱟᱛᱮᱫ ᱵᱟᱝ ᱦᱩᱭᱩᱜᱼᱟ ᱛᱚ ᱚᱱᱟ ᱠᱚ ᱟᱨᱚ ᱢᱮᱱ ᱫᱚ ᱪᱮᱨᱦᱟ ᱥᱟᱦᱤᱡ ᱚᱱᱟ ᱢᱮᱥᱟᱭ ᱦᱩᱭᱩᱜᱼᱟ ᱦᱟᱥᱟ ᱥᱟᱶ ᱛᱮ ᱥᱟᱨ ᱪᱟᱯᱟᱱ ᱠᱚ ᱮᱢᱟᱜ ᱦᱩᱭᱩᱜᱼᱟ ᱠᱷᱚᱛ ᱠᱚ ᱮᱢᱟᱜ ᱦᱩᱭᱩᱜᱼᱟ ᱪᱮᱫᱟᱜ ᱥᱮ ᱢᱮᱥᱟ ᱵᱟᱲᱟ ᱠᱟ ᱠᱟᱛᱮᱫ ᱚᱱᱟ ᱵᱚᱱ ᱨᱚᱦᱚᱭᱟ ᱥᱮ ᱵᱟᱝ᱾
ᱦᱳᱭ ᱟᱨ ᱪᱮᱫᱟᱜ ᱥᱮ ᱚᱱᱟ ᱫᱚ ᱦᱟᱸᱜ ᱨᱚᱦᱚᱲ ᱠᱚᱨᱮ ᱫᱚ ᱚᱱᱟ ᱠᱚᱫᱚ ᱵᱟᱭ ᱜᱟᱱᱚᱜ ᱠᱟᱱᱟ᱾
ᱦᱮᱸ ᱦᱮᱸ ᱵᱟᱭ ᱜᱟᱱᱚᱜᱼᱟ᱾
ᱟᱪᱪᱷᱟ ᱟᱵᱤᱱ ᱵᱮᱤᱱ ᱞᱟᱹᱭ ᱠᱮᱜᱼᱟ ᱥᱤᱭᱳᱜ ᱨᱮᱱᱟᱜ ᱠᱟᱛᱷᱟ ᱛᱳ ᱟᱨ ᱥᱤᱭᱳᱜ ᱫᱚ ᱟᱯᱮ ᱚᱱᱛᱮ ᱪᱮᱫ ᱛᱮᱯᱮ ᱥᱤᱭᱳᱜ ᱛᱟᱦᱮᱱᱟ ᱰᱟᱝᱨᱟ ᱠᱟᱰᱟ ᱛᱮᱜᱮ ᱥᱮ ᱵᱚᱞᱮ ᱴᱨᱟᱠ ᱥᱟᱨ ᱠᱚᱛᱮ ᱢᱟᱡᱚᱱ ᱠᱚᱛᱮ
ᱦᱮ ᱢᱮᱱᱛᱮᱫᱚ ᱱᱟᱜ ᱡᱟᱦᱟᱸᱭ ᱠᱚᱣᱟᱜ ᱫᱚ ᱦᱟᱜ ᱚᱱᱠᱟ ᱟᱹᱛᱩ ᱢᱟᱱᱮ ᱟᱹᱛᱩ ᱴᱚᱞᱟ ᱠᱚᱨᱮᱱ ᱟᱹᱰᱤ ᱟᱭᱢᱟ ᱞᱮᱠᱟᱱ ᱦᱚᱲ ᱜᱮᱵᱚᱱ ᱛᱟᱦᱮᱱᱟ ᱡᱟᱦᱟᱸᱭ ᱠᱚᱫᱚ ᱠᱟᱹᱴᱤᱡ ᱠᱤᱥᱟᱹᱬᱤ ᱧᱚᱜ ᱠᱚ ᱛᱟᱦᱮᱱᱟ ᱴᱟᱠᱟ ᱠᱟᱹᱣᱰᱤ ᱠᱚ ᱠᱟᱹᱴᱤᱡ ᱯᱩᱨᱩᱱ ᱨᱮᱱ ᱠᱚ ᱛᱟᱦᱮᱱᱟ ᱩᱱᱠᱩ ᱫᱚ ᱚᱱᱟ ᱪᱤᱠᱟ ᱛᱟᱦᱮᱱᱟ ᱦᱚᱭᱛᱚ ᱴᱟᱠᱴᱟᱨ ᱠᱚ ᱞᱟᱜᱟᱣᱟ
ᱦᱳᱭ
ᱦᱳᱭ ᱟᱫᱚᱱᱟᱜ ᱢᱮᱱᱫᱚ ᱦᱳᱭᱛᱳ ᱡᱟᱦᱟᱸᱭ ᱟᱫᱚ ᱚᱱᱠᱟ ᱦᱚᱸ ᱵᱟᱝ ᱠᱟᱱᱟ ᱡᱮ ᱡᱟᱦᱟᱸ ᱦᱳᱭᱛᱳ ᱴᱟᱠᱟ ᱠᱟᱹᱣᱰᱤ ᱢᱮᱱᱟᱜᱼᱟ ᱢᱮᱱᱠᱷᱟᱱ ᱠᱟᱰᱟ ᱰᱟᱝᱨᱤ ᱛᱮ ᱵᱟᱭ ᱥᱤᱭᱟᱹ ᱠᱟᱱᱟ ᱚᱱᱠᱟ ᱦᱚᱸ ᱵᱟᱝ ᱠᱟᱱᱟ ᱥᱤᱭᱳᱜ ᱠᱟᱱ ᱜᱮᱭᱟ ᱠᱚ ᱟᱫᱚ ᱟᱞᱮ ᱥᱮᱫ ᱫᱚ ᱢᱮᱱᱫᱟ ᱵᱩᱨᱩ ᱫᱤᱥᱚᱢ ᱛᱚ ᱟᱹᱰᱤ ᱰᱷᱮᱨ ᱠᱟᱹᱭᱛᱮ ᱱᱩᱠᱩ ᱠᱟᱲᱟ ᱰᱟᱝᱨᱤ ᱢᱮᱨᱚᱢ ᱫᱚᱱᱟᱜ ᱪᱟᱥ ᱠᱟᱠᱚᱣᱟ ᱟᱫᱚ ᱚᱱᱟ ᱪᱤᱠᱟᱛᱮᱱᱟᱜ
ᱢᱮᱱᱫᱚ ᱚᱱᱟ ᱪᱤᱠᱟᱛᱮᱱᱟ ᱟᱞᱮ ᱫᱚ ᱡᱮᱦᱮᱛᱩ ᱚᱲᱟᱜ ᱨᱮ ᱟᱹᱥᱩᱞ ᱠᱟᱠᱚᱣᱟᱞᱮ ᱟᱫᱚ ᱩᱱᱠᱩ ᱛᱮᱦᱚᱸ ᱛᱚ ᱢᱮᱱᱫᱚ ᱥᱤᱭᱳᱜ ᱥᱮ ᱠᱟᱹᱢᱤ ᱦᱚᱸ ᱠᱟᱹᱴᱤᱡ ᱨᱟᱣᱟᱞᱚᱜ ᱛᱟᱞᱮᱭᱟ᱾
ᱦᱳᱭ ᱟᱞᱮ ᱦᱚᱸ ᱚᱱᱠᱟᱜᱮ ᱱᱚᱛᱮ ᱦᱚᱸ ᱢᱟᱱᱮ ᱟᱹᱰᱤ ᱜᱟᱱ ᱦᱚᱲ ᱟᱵᱮᱱ ᱵᱮᱱ ᱞᱟᱹᱭ ᱠᱮᱫ ᱞᱮᱠᱟ ᱟᱹᱰᱤ ᱵᱮᱥ ᱵᱮᱱ ᱞᱟᱹᱭᱠᱮᱜᱼᱟ ᱡᱟᱦᱟᱸᱭ ᱴᱟᱠᱟ ᱠᱟ ᱮᱱᱛᱮᱫ ᱴᱟᱠᱟ ᱯᱚᱭᱥᱟ ᱠᱚ ᱚᱱᱠᱟ ᱢᱮᱱᱟᱜ ᱛᱟᱠᱚᱣᱟ ᱠᱤᱥᱟᱹᱬ ᱜᱟᱱ ᱢᱮᱱᱟᱜ ᱠᱚᱣᱟ ᱛᱚ ᱚᱱᱟ ᱫᱚ ᱦᱟᱸᱜ ᱵᱟᱝ ᱠᱟᱱᱟ ᱡᱮ ᱵᱚᱞᱮ ᱩᱱᱠᱩ ᱵᱟᱝ ᱥᱤᱭᱳᱜᱼᱟ ᱦᱳᱭ ᱥᱮ᱾ ᱥᱤᱭᱳᱜ ᱜᱮᱭᱟ ᱠᱚ ᱟᱨ ᱡᱟᱦᱟᱸᱭ ᱚᱱᱠᱟ ᱛᱮ ᱢᱤᱫ ᱵᱟᱨ ᱠᱚᱫᱚ ᱴᱟᱠᱟ ᱯᱚᱭᱥᱟ ᱛᱮ ᱱᱟᱦᱟᱜ ᱵᱚᱱ ᱠᱷᱟᱴᱚ ᱧᱚᱜ ᱜᱮᱭᱟ ᱮᱠᱷᱟᱱ ᱱᱟᱦᱟᱜ ᱩᱱᱟᱹᱜ ᱫᱚ ᱵᱟᱝᱵᱚᱱ ᱫᱟᱲᱮᱭᱟᱜ ᱠᱟᱱᱟ ᱟᱨ ᱥᱟᱱᱟᱢ ᱦᱚᱲ ᱚᱲᱟᱜ ᱨᱮ ᱱᱮᱛᱟᱨ ᱵᱚᱱ ᱧᱮᱞᱮᱫ ᱠᱚᱜᱮᱭᱟ ᱰᱟᱝᱨᱟ ᱠᱟᱰᱟ ᱠᱚ ᱱᱟᱦᱟᱜ ᱵᱟᱝ ᱠᱚ ᱛᱟᱦᱮᱱ ᱠᱟᱱᱟ ᱦᱳᱭ ᱥᱮ᱾ ᱟᱫᱚ ᱴᱨᱟᱠ ᱠᱚᱛᱮ ᱟᱞᱮ ᱦᱟᱜ ᱵᱟᱨ ᱯᱮ ᱵᱚᱪᱷᱚᱨ ᱠᱷᱚᱱ ᱫᱚ ᱧᱮᱞᱚᱜ ᱠᱟᱱᱟ ᱢᱟᱱᱮ ᱡᱟᱹᱥᱛᱤ ᱜᱟᱱ ᱛᱮᱫᱚ ᱦᱟᱜ ᱴᱨᱟᱠᱴᱟᱨ ᱠᱚᱛᱮ ᱠᱩ ᱥᱤᱭᱚᱜ ᱠᱟᱱᱟ ᱦᱳᱭ ᱥᱮ᱾
ᱟᱪᱪᱷᱟ ᱟᱪᱷᱟ
ᱟᱨ ᱱᱤᱛᱚᱜ ᱫᱚ ᱪᱮᱫ ᱦᱩᱭᱩᱜ ᱠᱟᱱᱟ ᱵᱚᱞᱮ ᱟᱭᱢᱟ ᱞᱮᱠᱟᱱ ᱦᱚᱲ ᱡᱚᱦᱚᱫᱚᱜ ᱠᱟᱱᱟ ᱵᱚᱱ ᱥᱮ᱾ ᱚᱱᱠᱟ ᱡᱮᱢᱚᱱ ᱟᱪᱠᱟᱜ ᱜᱮ ᱱᱟᱦᱱᱟᱜ ᱫᱟᱜ ᱞᱟᱜᱟᱜ ᱠᱟᱱᱟ ᱟᱨ ᱡᱩᱫᱤ ᱟᱯᱷᱚᱨ ᱠᱚ ᱡᱩᱫᱤ ᱞᱟᱹᱴᱩ ᱟᱠᱟᱱ ᱛᱟᱵᱚᱱᱟ ᱮᱱᱠᱷᱟᱱ ᱵᱚᱱ ᱦᱩᱫᱤᱥᱚᱜᱼᱟ ᱠᱤ ᱫᱟᱜ ᱞᱟᱜᱟᱣ ᱢᱮᱱᱟᱜᱼᱟ ᱵᱟᱠᱷᱟᱡ ᱫᱚ ᱫᱮᱱ ᱵᱚᱱ ᱥᱤᱭᱳᱡ ᱠᱚᱜᱼᱟ ᱦᱮᱸ ᱥᱮ᱾
ᱦᱳᱭ ᱦᱳᱭ
ᱟᱫᱚ ᱚᱱᱮ ᱚᱱᱠᱟ ᱞᱮᱠᱟᱛᱮ ᱟᱭᱢᱟ ᱞᱮᱠᱟ ᱵᱚᱞᱮ ᱴᱨᱟᱠ ᱛᱮᱫᱚ ᱥᱤ ᱩᱥᱟᱹᱨᱟ ᱜᱚᱫᱚᱜ ᱠᱟᱱᱟ ᱟᱨ ᱚᱱᱟ ᱠᱚ ᱞᱟᱹᱭᱠᱷᱟᱱ ᱵᱚᱞᱮ ᱡᱩᱫᱤ ᱱᱟᱦᱮᱞ ᱛᱮᱵᱚᱱ ᱥᱤᱭᱳᱜ ᱮᱱᱠᱷᱟᱱ ᱢᱤᱫ ᱫᱚᱢ ᱫᱚ ᱱᱟᱦᱟᱜ ᱯᱟᱲᱟᱜ ᱦᱩᱭᱩᱜ ᱠᱟᱱᱟ ᱤᱱᱟᱹ ᱛᱟᱭᱚᱢ ᱡᱟᱵᱚᱴ ᱦᱩᱭᱩᱜ ᱠᱟᱱᱟ ᱤᱱᱟᱹ ᱛᱟᱭᱚᱢ ᱦᱟᱜ ᱞᱚᱥᱚᱫ ᱦᱩᱭᱩᱜ ᱠᱟᱱᱟ᱾ ᱟᱨ ᱴᱨᱟᱠᱴᱟᱨ ᱠᱚᱛᱮ ᱫᱚ ᱦᱟᱸᱜ ᱪᱮᱫ ᱦᱩᱭᱩᱜ ᱠᱟᱱᱟ ᱠᱤ ᱢᱤᱫ ᱜᱷᱟᱹᱲᱤ ᱛᱮᱜᱮ ᱱᱟᱦᱟᱜ ᱟᱨ ᱢᱤᱫ ᱫᱚᱢ ᱨᱮᱜᱮ ᱱᱟᱦᱟᱜ ᱞᱚᱥᱚᱫ ᱩᱛᱟᱹᱨᱟ ᱦᱳᱭ
ᱦᱳᱭ ᱦᱳᱭ ᱟᱫᱚ ᱱᱚᱼ ᱚᱭ ᱴᱮᱻᱴᱮᱠᱴᱟᱨ ᱛᱟᱦᱮᱱᱟ ᱦᱚᱭᱛᱳ ᱥᱤᱭᱳᱜ ᱫᱚᱵᱚᱱ ᱥᱤᱭᱳᱜ ᱵᱟᱲᱟᱭᱮᱫ ᱜᱮᱭᱟ ᱟᱹᱰᱤ ᱟᱭᱢᱟ ᱦᱚᱲ ᱜᱮ ᱚᱱᱟ ᱠᱚᱵᱚᱱ ᱢᱟᱱᱮ ᱴᱮᱠ ᱴᱟᱠᱴᱟᱨ ᱵᱚᱱ ᱞᱟᱜᱟᱣᱮᱫ ᱜᱮᱭᱟ ᱟᱫᱚ ᱢᱮᱱᱛᱮ ᱫᱚ ᱱᱟᱜ ᱮ ᱫᱚᱢᱮ ᱮᱠᱴᱟ ᱦᱳᱭᱛᱳ ᱱᱟᱯᱟᱭ ᱫᱚ ᱱᱟᱜ ᱵᱟᱝ ᱡᱩᱛᱩᱜᱼᱟ ᱱᱤᱭᱟᱹ ᱟᱯᱷᱚᱨ ᱫᱚ ᱱᱟᱜ᱾ ᱠᱟᱨᱚᱱ ᱮᱸ ᱢᱟᱱᱮ ᱴᱮᱨᱟᱠᱴᱟᱨ ᱛᱮᱫᱚ ᱦᱟᱱᱮ ᱱᱟᱜ ᱚᱱᱟ ᱠᱷᱮᱛ ᱠᱩᱱ ᱢᱟᱱᱮ ᱠᱩᱱ ᱠᱩᱱ ᱠᱚᱨᱮ ᱛᱟᱦᱮᱱᱟᱛᱚ ᱟᱫᱚ ᱚᱱᱟ ᱠᱚᱨᱮ ᱴᱷᱤ ᱼᱼ
ᱵᱟᱭ ᱪᱟᱞᱟᱜ-ᱟ ᱦᱳᱭ ᱟᱨ ᱚᱱᱟ ᱠᱚᱫᱚ ᱱᱟᱸᱜ ᱟᱵᱚᱜ ᱜᱮ ᱱᱟᱦᱟᱜ ᱞᱟᱟᱦ ᱦᱩᱭᱩᱜ ᱠᱟᱱ ᱛᱟᱵᱚᱱᱟ ᱠᱩᱰᱤ ᱠᱚᱛᱮ ᱦᱳᱭ ᱥᱮ
ᱦᱳᱭ ᱦᱳᱭ ᱦᱳᱭ
ᱟᱨ ᱛᱚᱵᱮ ᱟᱯᱮ ᱫᱚ ᱚᱱᱠᱟ ᱯᱮ ᱪᱟᱥ ᱛᱟᱦᱮᱱᱟ ᱚᱱᱛᱮ ᱟᱫᱚ ᱢᱟᱱᱮ ᱠᱟᱹᱢᱤᱱ ᱠᱚᱯᱮ ᱞᱟᱜᱟᱣ ᱠᱚ ᱛᱟᱦᱮᱱᱟ ᱥᱮ ᱱᱚᱝᱠᱟ ᱟᱛᱳ ᱠᱚᱨᱮᱱ ᱦᱚᱲ ᱠᱚ ᱜᱚᱲᱚᱜ ᱼᱼ ᱛᱮᱱ ᱜᱮᱭᱟ ᱡᱮᱢᱚᱱ ᱵᱚᱱ ᱢᱮᱱᱟ ᱯᱟᱪᱟᱴᱤ ᱟᱞᱮ ᱥᱮᱱ ᱠᱚ ᱢᱮᱱᱟᱦ ᱯᱚᱨᱛᱷᱚᱢ ᱨᱚ ᱼᱼ ᱦᱳᱭ ᱟᱨ ᱡᱟᱦᱟᱸ ᱠᱚ ᱞᱟᱹᱭᱟ ᱞᱟᱹᱴᱩ ᱠᱷᱮᱛ ᱵᱚᱱ ᱨᱚᱦᱚᱭᱟ ᱛᱚ ᱯᱟᱪᱟᱴᱤ ᱠᱚ ᱞᱟᱹᱭᱟ ᱦᱩᱭᱩᱜ ᱛᱟᱯᱮᱭᱟ
ᱮᱸᱜ ᱚᱱᱠᱟ ᱢᱮᱱ ᱛᱮᱫᱚ ᱦᱩᱭᱩᱜ ᱞᱮᱠᱟ ᱫᱚ ᱱᱟᱜ ᱢᱮᱱᱫᱚ ᱮᱸᱜ ᱟᱛᱳ ᱴᱚᱞᱟᱨᱮ ᱟᱹᱰᱤ ᱜᱟᱱ ᱢᱮᱱᱫᱚ ᱜᱷᱟᱷᱟᱨᱚᱸᱡᱽ ᱵᱚᱱ ᱛᱟᱦᱮᱱᱟ ᱥᱮ ᱟᱹᱰᱤ ᱜᱟᱱ ᱥᱚᱝᱥᱟᱨᱤᱭᱟᱹ ᱦᱚᱲ ᱠᱚ ᱛᱟᱦᱮᱱᱟ ᱟᱛᱳ ᱴᱚᱞᱟ ᱨᱮᱜᱮ
ᱟᱫᱚ ᱢᱮᱱᱛᱮᱫᱚ ᱱᱟᱦᱟᱜ ᱡᱟᱦᱟᱸᱭ ᱜᱷᱟᱨᱚᱸᱧᱡᱽ ᱨᱮᱱᱟᱜ ᱦᱭᱛᱳ ᱥᱟᱸᱜᱮ ᱧᱚᱜ ᱦᱚᱲ ᱢᱮᱱᱟᱜ ᱠᱚᱣᱟ ᱥᱮ ᱵᱷᱚᱨᱯᱩᱨ ᱵᱷᱚᱨ ᱯᱩᱨᱩᱱ ᱢᱟᱱᱮ ᱱᱟᱜ ᱢᱮᱱᱫᱚ ᱢᱟᱹᱱᱢᱤ ᱢᱮᱱᱟᱜ ᱠᱚᱣᱟ ᱚᱱᱟ ᱜᱷᱟᱨᱚᱸᱡᱽ ᱨᱮᱱᱟᱜ
ᱦᱳᱭ
ᱟᱫᱚ ᱚᱱᱟ ᱜᱷᱟᱨᱚᱸᱡᱽ ᱨᱮᱫᱚ ᱱᱟᱦᱟᱜ
ᱮᱸᱜ ᱢᱮᱱᱛᱮᱫᱚ ᱱᱟᱜ ᱟᱠᱚ ᱛᱮᱜᱮ ᱠᱚ ᱨᱚᱦᱚᱭᱟ ᱥᱮᱠᱚ ᱥᱤᱭᱳᱜᱟ ᱚᱝᱠᱟᱜ ᱜᱮ ᱟᱨ ᱦᱚᱳᱭᱛᱳ ᱡᱟᱦᱟᱸ ᱜᱷᱟᱸᱨᱚᱡᱽ ᱨᱮ ᱮᱸᱜ ᱠᱟᱹᱴᱤᱡ ᱥᱟᱸᱜᱮ ᱧᱚᱜ ᱠᱟᱹᱴᱤᱡ ᱠᱷᱮᱛ ᱵᱟᱹᱫᱽ ᱢᱮᱱᱟᱜᱼᱟ ᱛᱟᱞᱦᱮ ᱚᱱᱟ ᱜᱷᱟᱸᱨᱚᱡᱽ ᱨᱮᱫᱚ ᱠᱚᱢ ᱧᱚᱜ ᱜᱮᱭᱟ ᱠᱚ ᱛᱟᱞᱦᱮ ᱚᱱᱟ ᱞᱮᱠᱟᱛᱮᱫᱚ ᱱᱟᱦᱟᱜ ᱵᱟᱝ ᱯᱩᱨᱩᱱᱚᱜᱼᱟ ᱥᱮ ᱪᱟᱬᱮ ᱢᱟᱲᱮ ᱫᱚ ᱵᱟᱝ ᱨᱚᱦᱚᱭ ᱯᱩᱨᱟᱹᱜ ᱥᱟᱹᱛᱟᱹᱜᱼᱟ
ᱛᱟᱞᱦᱮ ᱚᱱᱮ ᱚᱱᱟ ᱞᱮᱠᱟᱛᱮ ᱱᱟᱦᱟᱜ ᱟᱞᱮ ᱫᱚ ᱠᱟᱹᱢᱤᱱ ᱠᱚ ᱱᱟᱦᱟᱜ ᱚᱱᱠᱟ ᱞᱮᱠᱟ ᱠᱚ ᱞᱟᱜᱟᱣ ᱠᱚᱣᱟ
ᱦᱳᱭ ᱟᱨ ᱟᱞᱮ ᱥᱮᱱ ᱫᱚ ᱱᱟᱦᱟᱜ ᱪᱮᱫ ᱢᱮᱱᱟᱜ ᱟᱥᱮ ᱡᱮᱢᱚᱱ ᱯᱚᱨᱚᱛᱷᱚᱢ ᱱᱟᱦᱟᱜ ᱵᱚᱱ ᱞᱚᱥᱚᱫᱮᱜᱼᱟ ᱛᱚ ᱡᱟᱦᱟᱸᱭ ᱫᱚ ᱯᱚᱨᱛᱷᱚᱢ ᱱᱟᱦᱟᱜ ᱱᱚᱝᱠᱟ ᱠᱚ ᱞᱟᱹᱭᱟ ᱟᱦᱟᱨ ᱟᱞᱮ ᱥᱮᱱ ᱠᱚ ᱞᱟᱹᱭᱟ
ᱦᱳᱭ ᱦᱳᱭ
ᱡᱟᱦᱟᱸᱭ ᱱᱟᱦᱟᱜ ᱟᱦᱟᱨ ᱥᱮᱱ ᱠᱚ ᱞᱚᱥᱚᱫᱮᱜ ᱠᱟᱱᱟ ᱯᱚᱨᱚᱛᱷᱚᱢ ᱟᱨ ᱞᱟᱹᱴᱩᱣᱟᱜ ᱠᱚ ᱞᱚᱥᱚᱫᱮᱜ ᱠᱟᱱᱟ ᱛᱚ ᱠᱚ ᱢᱮᱱᱟ ᱯᱟᱸᱪ ᱟᱴᱤ ᱯᱟᱸᱪ ᱟᱴᱤ ᱫᱚ ᱢᱟᱱᱮ ᱱᱟᱦᱟᱜ ᱚᱱᱟ ᱢᱤᱫᱴᱮᱱ ᱛᱷᱚᱲᱟ ᱮᱸ, ᱜᱩᱲ ᱫᱟᱠᱟᱭᱟᱞᱮ
ᱦᱳᱭ ᱦᱳᱭ
ᱟᱨ ᱡᱮᱢᱚᱱ ᱤᱱᱦᱤᱞᱳᱜ ᱫᱚ ᱱᱟᱦᱟᱜ ᱠᱷᱟᱹᱞᱤ ᱞᱟᱹᱭ ᱜᱮ ᱡᱩᱫᱤ ᱚᱝᱠᱟ ᱵᱤᱱ ᱞᱟᱹᱭᱟ ᱥᱮᱤ ᱛᱮᱦᱤᱧ ᱫᱚ ᱱᱟᱦᱟᱜ ᱞᱮ ᱯᱟᱪᱟᱴᱤᱭᱮᱫᱼᱟ ᱟᱥᱮ ᱯᱟᱥᱮ ᱚᱲᱟᱜ ᱨᱮ ᱛᱚᱵᱮ ᱱᱟᱦᱟᱜ ᱵᱤᱱᱟᱹ ᱦᱚᱦᱚ ᱛᱮᱜᱮ ᱱᱟᱦᱟᱜ ᱩᱱᱠᱩ ᱠᱚᱫᱚ ᱠᱚ ᱜᱚᱲᱚᱜ ᱠᱟᱱᱟ ᱦᱳᱭ ᱥᱮ ᱮᱸᱜ ᱡᱟᱦᱟᱸᱭ ᱢᱟᱨᱟᱝ ᱜᱷᱟᱨᱚᱸᱡᱽ ᱢᱮᱱᱟᱜ ᱛᱟᱠᱚᱣᱟ ᱩᱱᱠᱩ ᱨᱮᱱ ᱦᱚᱸ ᱦᱳᱭ ᱦᱳᱭ ᱠᱩᱥᱤᱛᱮ ᱡᱟᱦᱟᱸ ᱠᱚ ᱞᱟᱹᱭᱟ ᱦᱳᱭ ᱠᱩᱥᱤᱛᱮ ᱱᱟᱦᱟᱜ ᱟᱫᱚ ᱡᱩᱫᱤ ᱦᱩᱭ ᱫᱟᱲᱮᱭᱟᱜᱼᱟ ᱪᱮᱫ ᱞᱮᱠᱟ ᱢᱮᱱᱟᱜᱼᱟ? ᱡᱩᱫᱤ ᱠᱷᱮᱛ ᱦᱩᱰᱤᱧ ᱢᱟᱪᱷᱟ ᱜᱮ ᱨᱮᱦᱚᱸ ᱠᱩᱥᱤᱛᱮ ᱱᱟᱜ ᱟᱭᱢᱟ ᱜᱟᱱ ᱦᱚᱲ ᱠᱚ ᱦᱤᱡᱩᱜᱼᱟ᱾ ᱟᱨ ᱚᱱᱟ ᱢᱟ ᱦᱟᱸᱜ ᱵᱟᱰᱟᱭ ᱜᱮᱭᱟᱵᱚᱱ ᱠᱤ ᱯᱟᱪᱟᱴᱤᱭᱮᱫ ᱠᱟᱱᱟ ᱵᱚᱱ ᱢᱮᱱᱛᱮ ᱟᱫᱚ ᱱᱟᱦᱟᱜ ᱤᱥᱤᱱ ᱵᱟᱥᱟᱝ ᱢᱟ ᱦᱟᱸᱜ ᱰᱷᱮᱨ ᱜᱮ ᱦᱩᱭᱩᱜᱼᱟ ᱵᱚᱞᱮ ᱠᱟᱨᱚᱱ ᱠᱟᱱᱟ ᱚᱱᱟ ᱫᱚ ᱱᱟᱦᱟᱜ ᱵᱚᱞᱮ ᱵᱤᱱᱟᱹ ᱦᱚᱦᱚ ᱛᱮᱠᱚ ᱦᱤᱡᱩᱜ ᱜᱮᱭᱟ ᱟᱨ ᱦᱤᱡᱩᱜ ᱠᱷᱟᱱ ᱫᱚ ᱦᱟᱸᱜ ᱮᱢ ᱫᱚ ᱦᱩᱭᱩᱜ ᱜᱮᱭᱟ ᱦᱳᱭᱥᱮ ᱟᱫᱚ ᱚᱱᱟᱛᱮ ᱱᱟᱦᱜ ᱯᱟᱪᱟᱴᱤ ᱦᱤᱞᱚᱜ ᱫᱚ ᱟᱞᱮ ᱟᱹᱰᱤ ᱜᱟᱱ ᱞᱮ ᱤᱥᱤᱱ ᱛᱟᱦᱮᱱᱟ ᱟᱨ ᱤᱱ ᱦᱤᱞᱚᱜ ᱫᱚ ᱡᱟᱦᱟᱸᱭ ᱜᱮᱠ ᱠᱚ ᱦᱤᱡᱩᱜᱼᱟ ᱥᱮ ᱡᱟᱦᱟᱸᱭ ᱵᱟᱹᱭᱦᱟᱹᱲ ᱠᱚᱨᱮ ᱜᱟᱹᱭ ᱰᱟᱹᱝᱜᱨᱤ ᱠᱚᱠᱚ ᱧᱮᱞ ᱠᱚᱣᱟ ᱥᱮᱵᱚᱱ ᱞᱟᱹᱭᱟ ᱜᱩᱯᱤ ᱜᱤᱫᱽᱨᱟᱹ ᱠᱚ ᱛᱟᱦᱮᱱᱟ ᱛᱚ ᱩᱱᱠᱩ ᱠᱚ ᱱᱟᱦᱟᱜ ᱦᱚᱭ ᱠᱟᱛᱮ ᱵᱚᱱ ᱡᱚᱢ ᱦᱚᱪᱚ ᱠᱚᱣᱟ ᱦᱚᱦᱚ ᱦᱚᱦᱚ ᱛᱮ ᱡᱚᱛᱚ ᱦᱚᱲ ᱜᱮᱵᱚᱱ ᱮᱢᱟᱣ ᱠᱚᱣᱟ ᱢᱮᱱ ᱟᱛᱮ ᱟᱨ ᱦᱚᱭ ᱚᱱᱟ ᱫᱚ ᱢᱟᱱᱮ ᱢᱤᱫᱴᱮᱱ ᱠᱩᱥᱤᱛᱮ ᱞᱮᱠᱟ ᱦᱩᱭᱱᱟ ᱟᱨ ᱢᱤᱫ ᱢᱤᱫᱴᱮᱱ ᱵᱚᱱ ᱦᱚᱭ ᱡᱟᱦᱟᱸ ᱵᱚᱱ ᱞᱟᱹᱭᱟ ᱜᱩᱲ ᱫᱟᱠᱟ ᱠᱮᱜᱼᱟ ᱵᱚᱱ ᱚᱱᱟ ᱫᱚ ᱱᱟᱦᱟᱜ ᱠᱟᱹᱴ ᱵᱚᱸᱜᱟ ᱵᱩᱨᱩ ᱦᱤᱨᱤᱡ ᱯᱟᱹᱥᱤᱨ ᱡᱟᱦᱟᱸ ᱮᱛᱚᱦᱚᱵ ᱠᱷᱚᱱ ᱵᱚᱱ ᱫᱚᱦᱚ ᱟᱹᱜᱩ ᱠᱟᱫᱟ, ᱡᱟᱦᱟᱸᱭ ᱠᱚᱣᱟᱜ ᱚᱱᱠᱟ ᱢᱮᱱᱟᱜᱼᱟ, ᱟᱨ ᱡᱟᱦᱟᱸᱭ ᱫᱚ ᱚᱱᱟ ᱧᱩᱛᱩᱢ ᱜᱩᱲ ᱫᱟᱠᱟ ᱠᱟ ᱠᱟᱛᱮᱫ ᱡᱚᱛᱚ ᱦᱚᱲ ᱛᱷᱚᱲᱟ ᱛᱷᱚᱲᱟ ᱜᱩᱲ ᱫᱟᱠᱟ ᱦᱚᱸ ᱟᱨ ᱱᱚᱛᱮ ᱱᱟᱦᱟᱜ ᱚᱱᱟ ᱥᱟᱫᱟ ᱫᱟᱠᱟ ᱩᱛᱩ ᱠᱚᱦᱚᱸ ᱧᱟᱢᱚᱜ ᱜᱮᱭᱟ᱾ ᱟᱫᱚ ᱮᱱᱦᱤᱞᱳᱜ ᱫᱚ ᱦᱟᱸᱜ ᱟᱞᱮ ᱥᱮᱱ ᱫᱚ ᱟᱹᱰᱤᱜᱟᱱ ᱦᱚᱲ ᱚᱱᱟ ᱞᱟᱹᱜᱤᱫ ᱫᱚ ᱚᱱᱟ ᱠᱟᱹᱣᱰᱤ ᱠᱚ ᱦᱟᱛᱟᱣᱟ᱾ ᱚᱱᱟ ᱡᱟᱸᱦᱟᱱᱟᱜ ᱠᱚ ᱦᱟᱛᱟᱣᱟ ᱚᱱᱟ ᱫᱚ ᱠᱩᱥᱤ ᱢᱚᱱᱮ ᱛᱮᱠᱚ ᱜᱚᱲᱚᱜ-ᱟ᱾ ᱟᱨ ᱡᱟᱦᱟᱸ ᱞᱟᱹᱭᱟ ᱡᱮ ᱪᱟᱥ ᱜᱷᱟᱹᱲᱤᱡ ᱡᱮ ᱡᱮᱢᱚᱱ ᱠᱟᱹᱢᱤᱱ ᱵᱚᱱ ᱞᱟᱜᱟᱣ ᱠᱚ ᱛᱟᱦᱮᱱᱟ,
ᱦᱳᱭ᱾
ᱚᱱᱠᱟ ᱟᱯᱮ ᱥᱮᱱ ᱯᱮ ᱞᱟᱜᱟᱣ ᱠᱚ ᱛᱟᱦᱮᱱ ᱜᱮᱭᱟ ᱠᱟᱹᱢᱤᱱ ᱠᱚ?
ᱟᱜᱻ ᱠᱟᱹᱢᱤ ᱢᱮᱱᱛᱮᱫᱚ ᱱᱟᱜ ᱞᱟᱜᱟᱣ ᱫᱚᱠᱚ ᱞᱟᱜᱟᱣ ᱠᱚᱜᱮᱭᱟ ᱟᱫᱚ ᱚᱱᱮᱞᱤᱧ ᱞᱟᱹᱭ ᱠᱮᱫ ᱢᱮᱱᱫᱚ ᱡᱟᱦᱟᱸᱭᱟᱜ ᱦᱳᱭᱛᱳ ᱠᱟᱹᱴᱤᱡ ᱥᱟᱸᱜᱮᱧ ᱵᱟᱹᱫ ᱢᱟᱱᱮ ᱵᱟᱹᱫ ᱵᱟᱹᱭᱦᱟᱹᱲ ᱢᱮᱱᱟᱜ ᱛᱟᱭᱟ, ᱛᱟᱦᱚᱞᱮ ᱩᱱᱠᱩ ᱠᱚᱫᱚ ᱱᱟᱜ ᱠᱚ ᱞᱟᱜᱟᱣ ᱠᱚᱜᱮᱭᱟ ᱠᱟᱨᱚᱱ ᱮ ᱚᱲᱟᱜ ᱦᱚᱲ ᱛᱮᱫᱚ ᱦᱟᱸᱜ ᱛᱮ-ᱛᱚ ᱵᱟᱝ ᱥᱟᱹᱛᱟᱹᱜ ᱟᱛᱚ᱾
ᱦᱳᱭ ᱦᱳᱭ, ᱟᱨ ᱠᱟᱨᱚᱱ ᱦᱩᱭᱩᱜ ᱠᱟᱱᱟ ᱠᱤ ᱡᱟᱦᱟᱸ ᱜᱷᱟᱨᱚᱸᱡᱽ ᱠᱚᱨᱮᱫ ᱫᱚ ᱩᱱᱟᱹᱜ ᱜᱟᱱ ᱦᱚᱲ ᱦᱟᱸᱜ ᱵᱟᱝ ᱢᱮᱱᱟᱜ ᱵᱚᱱᱟ ᱦᱳᱭ ᱥᱮ᱾
ᱦᱳᱭ ᱦᱳᱭ ᱵᱟᱹᱱᱩᱜ ᱠᱟᱜ ᱵᱚᱱᱟ ᱟᱫᱚ ᱚᱱᱟ ᱞᱮᱠᱟᱛᱮ ᱱᱟᱦᱱᱟᱜ ᱢᱮᱱᱫᱚ ᱮ ᱩᱱᱠᱩ ᱠᱚᱫᱚ ᱱᱟᱜ ᱥᱟᱹᱛ ᱥᱟᱹᱛ ᱫᱚ ᱥᱩᱛᱟᱹᱜ ᱜᱮᱭᱟ ᱢᱮᱱᱫᱚ ᱱᱟᱜ ᱡᱟᱦᱟᱸ ᱛᱤᱱᱟᱹᱜ ᱦᱚᱲ ᱛᱮᱜᱮ ᱡᱩᱫᱤ ᱠᱚ ᱠᱟᱹᱢᱤᱭᱟ ᱥᱟᱹᱛ ᱫᱚ ᱥᱩᱛᱟᱹᱜ ᱜᱮᱭᱟ ᱟᱫᱚ ᱠᱟᱹᱴᱤᱡ ᱚᱱᱮ ᱰᱷᱮᱨ ᱫᱤᱱ ᱞᱟᱜᱟᱜᱼᱟ᱾ ᱟᱨ ᱰᱷᱮᱨ ᱫᱤᱱ ᱵᱟᱝᱠᱷᱟᱱ ᱫᱚ ᱦᱩᱭᱛᱚ ᱯᱚᱨᱮ ᱛᱮᱫᱚ ᱱᱟᱜ ᱠᱟᱹᱴᱤᱡ ᱥᱟᱱᱟᱢ ᱦᱚᱲ ᱠᱚ ᱠᱚ ᱨᱚᱦᱚᱭ ᱯᱮᱨᱮᱡ ᱵᱟᱲᱟᱭᱟᱛᱚ ᱠᱷᱮᱛ ᱵᱟᱹᱫᱽ ᱠᱚᱨᱮ ᱦᱚᱸ, ᱟᱫᱚ ᱚᱱᱮ ᱢᱟᱱᱮ ᱚᱱᱟ ᱞᱮᱠᱟᱛᱮᱫᱚ ᱦᱚᱭᱛᱳ ᱩᱱᱫᱚ ᱦᱟᱱᱮ ᱤᱭᱟᱹ ᱠᱟᱲᱟ ᱰᱟᱝᱨᱤ ᱠᱚᱫᱚ ᱠᱷᱟᱹᱲ ᱵᱟᱝ ᱜᱟᱱᱚᱜᱼᱟ ᱥᱮ ᱠᱷᱮᱛ ᱠᱚᱨᱮ ᱫᱚ,
ᱦᱳᱭ ᱦᱳᱭ᱾
ᱚᱱᱟ ᱤᱭᱟᱹ ᱨᱚᱦᱚᱭ ᱯᱮᱨᱮᱡ ᱠᱟᱜᱼᱟ ᱠᱚᱥᱮ ᱛᱟᱦᱚᱞᱮ ᱚᱱᱟ ᱠᱚᱨᱮᱫ ᱫᱚ ᱦᱟᱹᱱᱠᱩ ᱠᱟᱲᱟ ᱰᱟᱹᱟᱝᱨᱤ ᱠᱚᱫᱚ, ᱮᱴᱟᱜ ᱦᱚᱲᱟᱜ ᱠᱷᱮᱛᱨᱮ ᱡᱩᱫᱤ ᱠᱚ ᱵᱚᱞᱚᱜᱼᱟ ᱛᱟᱦᱚᱞᱮ ᱚᱱᱟ ᱠᱚᱫᱚ ᱤᱭᱟᱹ ᱡᱟᱦᱟᱸ ᱟᱯᱷᱚᱨ ᱠᱟᱜ ᱠᱚ ᱥᱮᱠᱚ ᱨᱚᱦᱚᱭ ᱠᱟᱜ
ᱦᱳᱭ᱾
ᱚᱱᱟ ᱠᱚᱫᱚ ᱠᱟᱹᱴᱤᱡ ᱵᱟᱹᱲᱤᱡᱚᱜ-ᱟ ᱞᱮᱵᱮᱫ ᱵᱟᱲᱟᱣᱟᱜ ᱟᱠᱚ ᱛᱟᱦᱚᱞᱮ ᱚᱱᱟ ᱪᱤᱠᱠᱟ ᱦᱚᱲ ᱠᱚ ᱨᱟᱹᱜᱤᱜ-ᱟ ᱟᱫᱚ ᱚᱱᱟ ᱞᱮᱠᱟ ᱛᱮᱜᱮ ᱱᱟᱜ ᱢᱮᱱᱫᱚ ᱠᱟᱹᱴᱤᱡ ᱮ ᱠᱟᱢᱤᱱ ᱦᱚᱛᱮᱫ ᱜᱮ ᱦᱳᱭᱛᱳ ᱡᱟᱦᱟᱸ ᱥᱟᱸᱜᱮᱭᱟᱜ ᱢᱮᱱᱟᱜ ᱛᱟᱭᱟ ᱠᱷᱮᱛ ᱵᱟᱹᱫᱽ ᱛᱟᱦᱚᱞᱮ ᱩᱱᱤ ᱫᱚ ᱠᱟᱹᱢᱤᱱ ᱞᱟᱜᱟᱣ ᱠᱟᱛᱮᱫ ᱜᱮ ᱨᱚᱦᱚᱭᱟᱭ᱾
ᱦᱳᱭ ᱦᱳᱭ ᱟᱫᱚ ᱟᱞᱮᱥᱱ ᱫᱚ ᱚᱱᱠᱟ ᱦᱩᱭᱩᱜ ᱜᱮᱭᱟ ᱢᱮᱱᱠᱷᱟᱱ ᱚᱱᱟ ᱫᱚ ᱵᱟᱝ ᱠᱟᱱᱟ ᱪᱮᱫᱟᱜ ᱥᱮ ᱠᱟᱨᱚᱱ ᱩᱱᱠᱩ ᱫᱚ ᱟᱵᱚᱞᱟ ᱠᱟᱱᱟ ᱠᱚ ᱦᱮᱥᱮ ᱩᱱᱠᱩ ᱫᱚ ᱵᱟᱝ ᱠᱚ ᱵᱟᱰᱟᱭᱟ ᱩᱱᱠᱩ ᱞᱟᱹᱜᱤᱫ ᱫᱚ ᱡᱩᱫᱤ ᱡᱟᱦᱟᱸ ᱡᱚᱢᱟᱜ ᱠᱟᱱᱟ ᱩᱱᱤ ᱫᱚᱭ ᱡᱚᱢ ᱜᱮᱭᱟ᱾ ᱟᱫᱚ ᱠᱟᱨᱚᱱ ᱫᱚ ᱠᱟᱱᱟ ᱠᱤ ᱟᱵᱚ ᱧᱮᱧᱮᱞ ᱦᱚᱲ ᱚᱱᱠᱟ ᱵᱟᱝᱵᱚᱱ ᱟᱲᱟᱜ ᱜᱤᱰᱤ ᱠᱟᱠᱚᱣᱟ ᱠᱟᱨᱚᱱ ᱩᱱᱤ ᱦᱚᱸ ᱟᱭᱢᱟ ᱠᱚᱥᱴᱚ ᱠᱟ ᱠᱟᱛᱮᱫ ᱚᱱᱟᱭ ᱪᱟᱥᱮᱫ ᱠᱟᱱᱟ ᱥᱮ ᱴᱟᱠᱟ ᱯᱚᱭᱥᱟ ᱟᱭᱢᱟ ᱠᱷᱚᱨᱪᱟ ᱠᱟᱛᱮᱜ ᱱᱤᱛᱚᱜ ᱫᱚ ᱡᱟᱹᱥᱛᱤ ᱦᱚᱲ ᱵᱚᱱ ᱠᱤᱨᱤᱧᱮᱫ ᱠᱟᱱᱟ ᱥᱮ ᱤᱛᱟᱹ ᱠᱚ ᱟᱫᱚ ᱚᱱᱟ ᱵᱚᱞᱮ ᱟᱵᱚ ᱦᱚᱲᱟᱜ ᱵᱟᱝᱵᱚᱱ ᱠᱷᱚᱛᱤᱭᱟ, ᱵᱟᱠᱷᱟᱡ ᱡᱟᱣ ᱫᱚ ᱮᱱᱛᱮᱫ ᱢᱤᱫ ᱵᱟᱨ ᱫᱚ ᱡᱚᱢ ᱜᱮᱭᱟ ᱠᱟᱨᱚᱱ ᱥᱟᱨᱟ ᱜᱷᱟᱹᱲᱤᱡ ᱚᱱᱠᱟ ᱵᱟᱝ ᱵᱚᱱ ᱧᱮᱞ ᱫᱟᱲᱮᱭᱟᱠᱚ ᱠᱟᱱᱟ ᱛᱚ ᱧᱮᱞ ᱛᱩᱞᱩᱡ ᱦᱚᱸ ᱢᱤᱫ ᱜᱷᱟᱹᱲᱤᱡ ᱛᱮᱠᱚ ᱚᱱᱠᱟ ᱛᱷᱚᱲᱟ ᱜᱟᱱ ᱠᱚ ᱟᱰᱚᱜ ᱠᱟᱱ ᱜᱮᱭᱟ᱾ ᱟᱫᱚ ᱟᱞᱮ ᱥᱮᱱ ᱫᱚ ᱚᱱᱠᱟ ᱵᱚᱞᱮ ᱡᱷᱚᱜᱽᱲᱟ ᱢᱟᱠᱚ ᱡᱷᱚᱜᱽᱟᱜ ᱜᱮᱭᱟ ᱚᱱᱟ ᱠᱷᱟᱹᱯᱟᱹᱨᱤᱭ ᱤᱱᱟᱹᱜ ᱜᱟᱱ ᱢᱟ ᱢᱮᱱᱟᱜ ᱜᱮᱭᱟ᱾ ᱢᱮᱱ ᱠᱷᱟᱱ ᱩᱱᱟᱹᱜ ᱫᱚ ᱱᱟᱦᱟᱜ ᱵᱟᱝᱠᱚ ᱨᱚᱲᱟ ᱠᱷᱟᱹᱞᱤ ᱠᱚ ᱞᱟᱹᱭᱟ ᱠᱤ ᱵᱚᱞᱮ ᱦᱮᱸ ᱠᱟᱹᱴᱤᱡ ᱧᱮᱞ ᱠᱚᱛᱟᱯᱮ ᱚᱱᱠᱟ ᱠᱚ ᱢᱮᱱᱟ ᱟᱨ ᱟᱞ ᱥᱮ ᱥᱮᱱ ᱫᱚ ᱪᱮᱫ ᱦᱩᱭᱩᱜ-ᱟ ᱥᱮ ᱡᱮᱢᱚᱱ ᱡᱟᱦᱟᱸᱭ ᱨᱚᱦᱚᱭ ᱛᱟᱭᱱᱚᱢᱚᱜ ᱠᱟᱱᱟᱭ ᱥᱮ ᱞᱟᱹᱭᱟ ᱠᱤ ᱡᱟᱦᱟᱸᱭ ᱢᱤᱫᱵᱟᱨ ᱦᱚᱲ ᱫᱚ ᱩᱱᱟᱹᱜ ᱦᱚᱲ ᱵᱟᱝ ᱵᱚᱱ ᱛᱟᱦᱮᱱ ᱠᱟᱱᱟ ᱜᱷᱟᱨᱚᱸᱡᱽ, ᱠᱚᱨᱮ ᱡᱟᱦᱟᱸᱭ ᱵᱟᱦᱨᱮ ᱠᱚᱨᱮ ᱵᱚᱱ ᱛᱟᱦᱮᱱ ᱠᱟᱱᱟ ᱟᱨ ᱪᱟᱥ ᱫᱤᱱ ᱪᱟᱞᱟᱣ ᱠᱟᱛᱮᱜ ᱦᱟᱸᱜ ᱵᱚᱱ ᱪᱟᱥ ᱦᱚᱪᱚᱭᱮᱫ ᱠᱟᱱᱟ, ᱟᱫᱚ ᱚᱱᱮ ᱚᱱᱠᱟ ᱞᱮᱠᱟᱛᱮ ᱟᱞᱮ ᱫᱚ ᱟᱞᱮᱱ ᱱᱚᱛᱮ ᱫᱚ ᱵᱚᱞᱮ ᱠᱚ ᱢᱟᱹᱞᱤᱠ ᱠᱚᱠᱚ ᱦᱮᱡ ᱠᱚᱜ-ᱟ ᱱᱚ ᱪᱟᱥ ᱫᱤᱱ ᱟᱫᱚ ᱩᱱᱠᱩ ᱠᱚ ᱞᱟᱹᱭᱟ ᱠᱤ ᱵᱚᱞᱮ ᱩᱥᱟᱹᱨᱟ, ᱩᱥᱟᱹᱨᱟ ᱨᱚᱦᱚᱭ ᱵᱚᱞᱮ ᱟᱞᱮ ᱴᱷᱮᱱ ᱛᱷᱚᱲᱟ ᱜᱟᱱ ᱡᱟᱹᱥᱛᱤ ᱯᱩᱭᱥᱟᱢ ᱮᱢ ᱠᱷᱟᱱ ᱦᱟᱜ ᱦᱚᱲ ᱱᱤᱦᱟᱹᱛᱤᱜ ᱠᱚ ᱪᱟᱞᱟᱜ ᱜᱮᱭᱟ ᱦᱮᱸᱥᱮ
ᱦᱚᱭ ᱦᱚᱭ ᱦᱚᱭ
ᱦᱳᱭ ᱟᱨ ᱚᱱᱮ ᱚᱝᱠᱟ ᱢᱤᱫ ᱫᱚᱢ ᱡᱚᱢ ᱡᱩᱫᱤ ᱠᱚ ᱮᱢᱚᱜᱼᱟ ᱟᱨ ᱯᱚᱭᱥᱟ ᱮᱱᱮᱡ ᱜᱮᱠᱚ ᱮᱢᱚᱜᱼᱟ ᱵᱟᱝ ᱠᱚ ᱠᱟᱴᱟᱣᱟ ᱛᱚ ᱮᱱᱠᱷᱟᱱ ᱡᱟᱹᱥᱛᱤ ᱛᱮᱜᱮ ᱦᱚᱲ ᱚᱝᱠᱟᱱ ᱡᱟᱭᱜᱟ ᱠᱚ ᱪᱟᱞᱟᱜ ᱛᱟᱦᱮᱱᱟ ᱟᱨ ᱩᱱᱠᱩ ᱠᱚᱫᱚ ᱱᱟᱦᱟᱜ ᱟᱥᱚᱞ ᱨᱮ ᱢᱟᱱᱮ ᱞᱟᱦᱟ ᱨᱮᱜᱮ ᱠᱷᱮᱛ ᱠᱚ ᱯᱩᱨᱟᱹᱜ ᱛᱟᱠᱚᱣᱟ ᱨᱚᱦᱚᱭ ᱯᱩᱨᱟᱹᱜ ᱛᱟᱠᱚᱣᱟ ᱟᱨ ᱩᱱᱠᱩ ᱠᱚᱫᱚ ᱠᱟᱨᱚᱱ ᱵᱟᱝᱠᱚ ᱛᱟᱦᱮᱱᱟ ᱚᱲᱟᱜ ᱠᱚᱨᱮ ᱥᱮ ᱟᱫᱚ ᱚᱱᱮ ᱚᱝᱠᱟᱱ ᱛᱮ ᱵᱚᱞᱮ ᱟᱞᱮᱥᱱ ᱠᱟᱹᱢᱤᱱ ᱠᱚ ᱞᱟᱜᱟᱣ ᱠᱚᱜᱮᱭᱟ ᱟᱨ ᱟᱞᱮᱥᱱ ᱟᱨᱦᱚᱸ ᱱᱟᱦᱟᱜ ᱟᱵᱚ ᱥᱟᱱᱛᱟᱲ ᱦᱚᱲ ᱪᱷᱟᱰᱟ ᱠᱟᱛᱮᱫ ᱮᱴᱟᱜ ᱠᱚ ᱡᱟᱹᱛ ᱠᱚᱦᱚᱸ ᱢᱮᱱᱟᱜ ᱠᱚᱣᱟ ᱡᱟᱦᱟᱸᱭ ᱫᱚ ᱱᱟᱦᱟᱜ ᱠᱷᱮᱛ ᱡᱩᱢᱤ ᱢᱟ ᱢᱮᱱᱟᱜ ᱛᱟᱠᱚ ᱜᱮᱭᱟ ᱢᱮᱱᱠᱷᱟᱱ ᱫᱤᱠᱩ ᱡᱟᱹᱛ ᱫᱚ ᱚᱱᱠᱟ ᱫᱚ ᱵᱟᱝᱠᱚ ᱪᱟᱥ ᱫᱟᱲᱮᱭᱟᱜᱼᱟ ᱥᱮ
ᱵᱟ ᱵᱟ
ᱟᱨ ᱩᱱᱠᱩ ᱫᱚ ᱚᱱᱠᱟ ᱠᱟᱹᱢᱤ ᱦᱚᱸ ᱵᱟᱠᱚ ᱠᱟᱹᱢᱤᱭ ᱛᱟᱦᱮᱱᱟ ᱛᱚ ᱚᱱᱮ ᱚᱱᱠᱟ ᱞᱮᱠᱟᱛᱮ ᱡᱟᱦᱟᱸᱭ ᱦᱚᱲ ᱱᱟᱦᱟᱜ ᱠᱟᱹᱣᱰᱤ ᱠᱚ ᱞᱟᱹᱜᱤᱫ ᱵᱩᱱ ᱠᱚᱥᱴᱚ ᱜᱮᱭᱟ ᱥᱮ ᱚᱱᱠᱟ ᱡᱩᱢᱤ ᱡᱟᱭᱜᱟ ᱵᱟᱹᱱᱩᱜ ᱛᱟᱵᱩᱱᱟ ᱠᱷᱮᱛ ᱦᱟᱥᱟ ᱛᱚ ᱩᱱᱠᱩ ᱠᱚᱫᱚ ᱱᱟᱦᱟᱜ ᱟᱠᱚᱣᱟᱜ ᱡᱟ ᱩᱰᱤᱜ ᱢᱮᱱᱟᱜᱼᱟ ᱚᱱᱟᱠᱚ ᱠᱟᱹᱢᱤ ᱵᱟᱲᱟ ᱠᱟᱛᱮᱜ ᱚᱱᱟᱠᱚ ᱨᱚᱦᱚᱭ ᱵᱟᱲᱟ ᱠᱟᱛᱮᱜ ᱱᱟᱦᱟᱜ ᱠᱩ ᱠᱟᱹᱢᱤ ᱠᱚ ᱪᱟᱞᱟᱜ ᱜᱮᱭᱟ ᱦᱚᱭᱥᱮ ᱠᱟᱨᱚᱱ ᱠᱷᱮᱛ ᱦᱟᱥᱟ ᱠᱟᱹᱴᱤᱡ ᱪᱩᱞᱩᱝ ᱛᱟᱦᱮᱱ ᱛᱟᱢ ᱠᱷᱟᱱ ᱫᱚ ᱟᱨ ᱪᱮᱫ ᱮᱢ ᱪᱤᱠᱟᱭᱟ ᱠᱟᱹᱢᱤ ᱵᱟᱲᱟ ᱫᱤᱱ ᱫᱚ ᱦᱚᱲᱢᱚ ᱦᱮᱣᱟ ᱠᱚᱜ ᱛᱟᱠᱚ ᱛᱟᱦᱮᱱᱟ ᱟᱨ ᱫᱩᱲᱩᱵ ᱴᱷᱤᱠ ᱵᱮᱥ ᱵᱟᱠᱚ ᱵᱩᱡᱷᱟᱹᱣᱟ ᱚᱱᱟᱛᱮ ᱦᱟᱸᱜ ᱠᱟᱹᱢᱤ ᱞᱟᱹᱜᱤᱫ ᱫᱩᱠᱚ ᱪᱟᱞᱟᱜ ᱜᱮᱭᱟ
ᱦᱚᱭ ᱦᱚᱭ ᱚᱱᱮ ᱚᱱᱠᱟ ᱟᱞᱮ ᱥᱮᱫ ᱦᱚᱸ ᱚᱱᱠᱟ ᱜᱮ ᱟᱫᱚ ᱚᱱᱮ ᱡᱟᱦᱟᱸᱭ ᱠᱚ ᱠᱟᱹᱴᱤᱡ ᱦᱚᱭ ᱛᱚ